ᱦᱮᱞᱳ ᱜᱚᱝᱠᱮ ᱨᱚᱲ ᱟᱸᱡᱚᱢᱚᱜ ᱠᱟᱱ?
ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ,
ᱚ
ᱩᱸᱦ ᱜᱚᱝᱠᱮ ᱪᱮᱫ ᱞᱮᱠᱟ ᱫᱟᱜ ᱡᱟᱹᱲᱤ ᱠᱚ?
ᱦᱮᱸ ᱫᱟᱜ ᱡᱟᱹᱲᱤ ᱠᱚ ᱱᱚᱛᱮ ᱫᱚ ᱥᱟᱨᱫᱤᱭᱟ ᱠᱟᱱ ᱜᱮᱭᱟ ᱱᱚᱜᱼᱚᱭ ᱠᱟᱹᱢᱤ ᱠᱚ ᱠᱚ ᱞᱮᱛᱟᱲ ᱜᱮ ᱮᱦᱚᱵ ᱜᱚᱫ ᱠᱟᱱᱟ ᱾
ᱚ
ᱦᱚᱞᱟ ᱢᱟᱫᱷᱮᱨ ᱫᱚ ᱱᱚᱣᱟ ᱟᱥᱟᱲ ᱵᱚᱸᱜᱟ ᱨᱮᱱᱟᱜ ᱫᱚᱢ ᱤᱭᱟᱹ ᱦᱩᱭ ᱠᱟᱱᱟ ᱛᱮᱦᱮᱧᱚᱸᱜ ᱱᱚᱛᱮ ᱥᱤᱧ ᱪᱟᱸᱫᱳ ᱢᱟᱨᱥᱟᱞ ᱠᱟᱫ ᱞᱮᱭᱟ ᱾
ᱛᱟᱞᱦᱮ ᱦᱩᱲᱩ ᱦᱳᱭ ᱟᱞᱮ ᱥᱮᱫ ᱦᱚᱸ ᱚᱱᱠᱟ ᱜᱮ ᱢᱟᱱᱮ ᱫᱟᱜ ᱡᱟᱹᱲᱤ ᱠᱚᱫᱚ ᱫᱤᱱᱟᱹᱢ ᱜᱮ ᱦᱩᱭᱩᱜ ᱠᱟᱱ ᱠᱤᱱᱛᱩ ᱛᱮᱤᱦᱤᱧ ᱫᱚ ᱦᱟᱸᱜ ᱵᱟᱭ ᱫᱟᱜ ᱡᱟᱲᱤᱭᱟ ᱠᱟᱫᱟ ᱾ ᱮᱦ ᱟᱨ ᱦᱩᱲᱩ ᱨᱚᱦᱚᱭ ᱠᱚ ᱮᱛᱚᱦᱚᱵ ᱦᱩᱭ ᱠᱟᱸᱭ ᱠᱟᱱᱟ ᱥᱮ ᱵᱟᱝ?
ᱵᱟᱝᱼᱟ ᱜᱚᱝᱠᱮ ᱦᱩᱲᱩ ᱨᱚᱦᱚᱭ ᱠᱚᱫᱚ ᱟᱹᱣᱨᱤ ᱮᱦᱚᱵᱚᱜ-ᱟ ᱱᱤᱛᱚᱜ ᱫᱚ ᱱᱚᱜᱼᱚᱭ ᱠᱷᱟᱫᱽ ᱠᱷᱟᱫᱽ ᱵᱟᱹᱫᱽ ᱨᱮ ᱞᱚᱥᱚᱫ ᱪᱟᱞᱩᱜ ᱟᱨᱠᱤ,
ᱦᱩᱸ ᱦᱩᱸ ᱦᱳᱭ ᱦᱳᱭ ᱩᱸ ᱩᱸ
ᱦᱩᱰᱤᱧ ᱫᱷᱟᱨᱟ ᱜᱮᱭᱟ ᱦᱟᱸᱜ ᱨᱚᱦᱚᱭ ᱠᱚᱫᱚ ᱪᱟᱞᱟᱜᱼᱟ
ᱜᱚᱝᱠᱮ ᱱᱮᱛᱟᱨ ᱫᱚ ᱛᱟᱦᱚᱞᱮ ᱦᱩᱲᱩ ᱨᱚᱦᱚᱭ ᱥᱟᱶᱛᱮ ᱮᱢᱚᱱ ᱠᱤᱪᱷᱩ ᱪᱮᱫ ᱟᱨ ᱟᱵᱚ ᱨᱚᱦᱚᱭ ᱜᱮᱭᱟ ᱡᱟᱦᱟᱸ ᱫᱚ ᱟᱵᱚ ᱵᱚᱨᱥᱟ ᱫᱤᱱ ᱤᱭᱟ ᱫᱟᱜ ᱡᱟᱹᱯᱩᱫ ᱫᱤᱱ ᱦᱩᱭᱩᱜ ᱜᱮᱭᱟ ᱾
ᱦᱳᱭ ᱚᱱᱠᱟ ᱫᱚ ᱟᱞᱮ ᱫᱤᱥᱚᱢ ᱫᱚ ᱵᱤᱞᱟᱹᱛ ᱫᱤᱥᱚᱢ ᱠᱟᱱᱟ ᱾ ᱟᱫᱚ ᱱᱚᱣᱟ ᱟᱞᱮ ᱱᱚᱣᱟ ᱵᱤᱞᱟᱹᱛ ᱫᱤᱥᱚᱢ ᱫᱚ ᱱᱚᱜᱼᱚᱭ ᱟᱥᱟᱲ ᱥᱟᱱ ᱫᱤᱱ ᱡᱟᱹᱯᱩᱫ ᱫᱤᱱ ᱫᱚ ᱦᱩᱲᱳ ᱜᱮ ᱦᱟᱸᱜ ᱞᱮ ᱪᱟᱥᱟ ᱦᱟᱸᱜ ᱵᱟᱹᱲᱛᱤ ᱫᱚ, ᱟᱨ ᱤᱱᱟᱹ ᱵᱮᱜᱚᱨ ᱦᱚᱸ ᱦᱩᱲᱩ ᱪᱟᱥ ᱵᱮᱜᱚᱨ ᱦᱚᱸ ᱡᱟᱦᱟᱸ ᱵᱟᱹᱫᱽ ᱠᱚ ᱡᱟᱦᱟᱸ ᱠᱷᱮᱛ ᱠᱚ ᱜᱷᱩᱴᱩ ᱫᱷᱟᱨᱟ ᱜᱮᱭᱟ ᱚᱱᱟ ᱠᱚᱨᱮ ᱫᱚ ᱚᱱᱮ ᱩᱛᱩ ᱟᱱᱟᱡ ᱠᱚᱞᱮ ᱪᱟᱥ
ᱚ ᱛᱟᱦᱞᱮ
ᱱᱚᱣᱟ ᱠᱚᱜᱮ,
ᱦᱳᱭ ᱡᱮᱢᱚᱱ ᱜᱚᱝᱠᱮ ᱟᱞᱮ ᱥᱮᱫ ᱫᱚ ᱡᱮᱢᱚᱱ ᱚᱱᱮ ᱚᱱᱠᱟᱱᱟᱜ ᱫᱚ ᱦᱟᱸᱜ ᱫᱟᱜ ᱠᱚᱫᱚ ᱡᱟᱣᱨᱟᱣ ᱟᱠᱟᱱ ᱜᱮᱭᱟ, ᱠᱤᱱᱛᱩ ᱚᱱᱮ ᱚᱱᱠᱟ ᱫᱚ ᱵᱟᱝ ᱡᱟᱣᱨᱟ ᱠᱟᱱᱟ ᱡᱟᱦᱟᱸ ᱫᱚ ᱦᱩᱲᱩ ᱨᱚᱦᱚᱭ ᱜᱟᱱᱚᱜ-ᱟ ᱚᱱᱮ ᱚᱱᱠᱟ ᱫᱚ ᱵᱟᱝ ᱦᱩᱭ ᱟᱠᱟᱱᱟ ᱾ ᱥᱮᱞᱳ ᱠᱚᱜᱮ ᱜᱮ ᱦᱟᱸᱜ ᱱᱤᱛᱳᱜ ᱦᱟᱸᱜ ᱧᱮᱞ ᱦᱩᱭᱩᱜᱼᱟ ᱯᱟᱥᱮᱡ ᱜᱩᱡᱩᱜ ᱠᱟᱱᱟ ᱫᱟᱜ ᱡᱟᱹᱲᱤ ᱠᱚᱦᱚᱸ ᱴᱷᱤᱠ ᱢᱚᱛᱚᱱ ᱵᱟᱭ ᱦᱩᱭᱩᱜ ᱠᱟᱱᱟ ᱾ ᱜᱚᱝᱠᱮ ᱛᱟᱦᱞᱮ ᱚᱲᱟᱜ ᱠᱚᱨᱮᱱᱟᱜ ᱦᱩᱲᱩ ᱱᱚᱜ-ᱚᱭ ᱟᱞᱮ ᱞᱮᱠᱟᱱ ᱟᱞᱮ ᱥᱮᱫ ᱫᱚ ᱦᱟᱸᱜ ᱠᱟᱹᱴᱤᱡ ᱚᱱᱮ ᱦᱮᱸᱫᱮ ᱦᱟᱥᱟ ᱧᱚᱜ ᱠᱟᱱᱟ ᱡᱟᱦᱟᱸ ᱫᱚ ᱱᱟᱥᱮ ᱱᱟᱥᱮ ᱱᱟᱜ ᱫᱟᱜ ᱞᱮᱠᱷᱟᱱ ᱞᱚᱥᱚᱫᱚᱜᱼᱟ ᱾
ᱢᱟᱹᱴᱤᱭᱟᱹ ᱫᱤᱥᱚᱢ ᱢᱟᱹᱴᱤᱭᱟᱹᱲ ᱫᱤᱥᱚᱢ ᱜᱮ ᱾
ᱦᱮᱸ ᱢᱟᱹᱴᱤᱭᱟ ᱫᱤᱥᱚᱢ ᱦᱳᱭ ᱦᱳᱭ ᱦᱳᱭ ᱾ ᱚᱱᱮ ᱚᱱᱠᱟᱱ ᱫᱤᱥᱚᱢ ᱠᱟᱱᱟ, ᱟᱨ ᱟᱯᱮ ᱥᱮᱫ ᱫᱚ ᱦᱚᱸᱜ ᱜᱚᱝᱠᱮ ᱚᱠᱟᱞᱮᱠᱟᱱ ᱤᱭᱟᱹ ᱠᱟᱱᱟ ᱦᱟᱥᱟ ᱠᱟᱱᱟ ᱵᱷᱩᱨ ᱵᱷᱩᱨᱤ ᱦᱟᱥᱟ ᱥᱮ ᱫᱷᱤᱨᱤ ᱢᱮᱥ ᱦᱟᱥᱟ ᱪᱮᱫ ᱞᱮᱠᱟᱱ ᱦᱟᱥᱟ ᱠᱟᱱᱟ ᱦᱟᱸᱜ ᱠᱟᱹᱴᱤᱡ
ᱦᱳᱭ ᱟᱞᱮ ᱥᱮᱱ ᱫᱚ ᱦᱟᱸᱜ ᱚᱱᱠᱟ ᱢᱮᱥᱟ ᱧᱚᱜ ᱦᱟᱥᱟ᱾ ᱡᱟᱦᱟᱸ ᱠᱚᱫᱚ ᱢᱤᱫ ᱞᱮᱠᱟᱱᱟᱜ ᱫᱚ ᱦᱮᱸᱫᱮ ᱢᱟᱹᱴᱭᱟᱹᱲ ᱦᱟᱥᱟ᱾ ᱡᱟᱦᱟᱸ ᱵᱟᱹᱫᱽ ᱠᱚᱨᱮ ᱫᱚ ᱦᱟᱸᱜ ᱚᱱᱟ ᱮ ᱢᱟ ᱮ ᱦᱩᱲᱩ ᱵᱷᱟᱨᱤ ᱦᱩᱲᱩ ᱠᱚ ᱞᱮ ᱟᱨ ᱢᱤᱫ ᱫᱚ ᱰᱟᱹᱞᱤ ᱢᱮᱥᱟ ᱢᱟᱹᱴᱭᱟᱹᱲ ᱡᱟᱦᱟᱸ ᱯᱩᱥ ᱢᱟᱹᱴᱭᱟᱹᱲ ᱡᱟᱦᱟᱸ ᱠᱚ ᱢᱮᱛᱟᱜ ᱠᱟᱱᱟ᱾
ᱚ
ᱚᱱᱠᱟᱱᱟᱜ ᱜᱷᱩᱴᱩ ᱜᱷᱩᱴᱩ ᱦᱟᱥᱟ ᱠᱚ ᱡᱟᱦᱟᱸ ᱠᱚ ᱾ ᱚᱱᱟ ᱠᱚᱨᱮ ᱫᱚ ᱱᱚᱜᱼᱚᱭ ᱩᱛᱩ ᱠᱚᱞᱮ ᱪᱟᱥᱟ ᱱᱚᱜᱼᱚᱭ ᱦᱟᱸᱜ ᱱᱚᱝᱠᱟᱱ ᱵᱟᱨ ᱞᱮᱠᱟᱱ ᱦᱥᱟ ᱜᱮ ᱦᱟᱸᱜ ᱢᱮᱱᱟᱜᱼᱟ ᱟᱞᱮᱥᱮᱱ ᱫᱚ᱾
ᱚ
ᱟᱨ ᱢᱤᱫᱮᱠᱟᱱᱟᱜ ᱡᱩᱫᱤ ᱢᱮᱱᱟᱜ-ᱟ ᱱᱟᱥᱮᱱᱟᱜ ᱥᱟᱦᱟ ᱦᱮᱸ᱾
ᱚ ᱛᱟᱦᱚᱞᱮ ᱪᱟᱥ ᱠᱟᱹᱢᱤ ᱠᱚᱫᱚ ᱦᱟᱸᱜ ᱱᱟᱦᱮᱞ ᱠᱚᱛᱮ ᱜᱮ ᱥᱮ ᱡᱟᱦᱟᱸ ᱫᱚ ᱦᱟᱸᱜ ᱱᱮᱛᱟᱨ ᱟᱵᱚᱣᱟᱜ ᱵᱚᱞᱚ ᱠᱷᱟᱱ ᱫᱚ ᱴᱮᱠᱴᱟᱨ ᱡᱟᱦᱟᱸ ᱫᱚ ᱱᱟᱣᱟᱱᱟᱜ ᱜᱟᱹᱰᱤ ᱠᱚ ᱦᱳᱭ ᱚᱱᱟᱠᱚ ᱫᱟᱨᱟᱭ ᱛᱮ ᱤᱭᱟ ᱥᱤ ᱠᱚᱫᱚ ᱦᱩᱭᱩᱜ ᱵᱟᱹᱫ ᱠᱷᱮᱛ ᱠᱚ ᱾
ᱱᱟᱦᱟᱜ ᱫᱚ ᱦᱟᱸᱜ ᱡᱟᱦᱟᱸ ᱟᱵᱚ ᱱᱚᱣᱟ ᱥᱟᱬᱮᱸᱥᱟᱱᱟᱜ ᱡᱩᱜᱽ ᱨᱮ ᱱᱤᱛᱚᱜ ᱢᱟ ᱡᱟᱸᱜᱟ ᱵᱚᱱ ᱫᱚᱦᱚ ᱟᱠᱟᱫᱟ ᱾
ᱱᱚᱣᱟ ᱡᱩᱜᱽ ᱨᱮ ᱟᱛᱩ ᱚᱲᱟᱜ ᱨᱮᱫᱚ ᱜᱟᱹᱭ ᱰᱟᱹᱟᱝᱨᱤ ᱠᱚᱫᱚ ᱢᱮᱱᱟᱜ ᱫᱚ ᱢᱮᱱᱟᱜ ᱠᱚᱜᱮᱭᱟ ᱮᱱᱠᱷᱟᱱ ᱱᱟᱦᱟᱜ ᱫᱚ ᱦᱟᱸᱜ ᱟᱹᱰᱤ ᱛᱮᱫ ᱠᱚᱢ ᱟᱠᱟᱱᱟ ᱚᱱᱟ ᱫᱚ ᱦᱟᱸᱜ, ᱯᱟᱹᱦᱤᱞ ᱡᱟᱦᱟᱸ ᱞᱮᱠᱟ ᱠᱚ ᱛᱟᱦᱮᱸᱜ ᱪᱟᱥ ᱟᱛᱩ ᱴᱚᱞᱟ ᱨᱮ ᱟᱹᱛᱩ ᱚᱲᱟᱜ ᱨᱮ ᱱᱟᱦᱟᱜ ᱫᱚ ᱵᱟᱹᱱᱩᱜ ᱠᱚᱣᱟ ᱢᱮᱨᱚᱢ ᱵᱷᱤᱲᱤ
ᱦᱳᱭ
ᱦᱳᱭ
ᱱᱟᱦᱟᱜ ᱡᱩᱜᱽ ᱨᱮᱫᱚ ᱱᱚᱜᱼᱚᱭ ᱡᱟᱦᱟᱸ ᱟ ᱫᱚᱲ ᱛᱮ ᱡᱟᱦᱟᱸ
ᱦᱩᱸ
ᱪᱟᱞᱟᱜ
ᱚ ᱡᱮᱢᱚᱱ ᱦᱮᱸ ᱡᱮᱢᱚᱱ ᱟᱞᱮᱥᱮᱱ ᱦᱚᱸ ᱥᱮᱨᱚᱠᱚᱢ ᱫᱚ ᱱᱟᱦᱮᱞ ᱠᱟᱹᱢᱤ ᱱᱟᱦᱮᱞ ᱠᱚᱫᱚ ᱦᱟᱸᱜ ᱟᱫ ᱪᱟᱵᱟ ᱠᱟᱱᱟ᱾ ᱢᱤᱫ ᱵᱟᱨ ᱦᱚᱲᱟᱜ ᱜᱮ ᱢᱮᱱᱟᱜ ᱟᱠᱟᱫᱟ ᱾ ᱟᱨ ᱱᱮᱛᱟᱨ ᱫᱚ ᱚᱱᱮ ᱜᱟᱹᱰᱤ ᱠᱚ ᱦᱮᱡ ᱟᱠᱟᱱ ᱫᱚ ᱴᱨᱟᱠᱴᱟᱨ ᱜᱟᱹᱰᱤ ᱠᱚ ᱚᱱᱟ ᱠᱚᱛᱮ ᱜᱮ ᱪᱟᱥ ᱫᱚ ᱦᱩᱭᱩᱜ ᱠᱟᱱᱟ᱾ ᱵᱟᱹᱲᱛᱤᱭᱟ ᱟᱠᱟᱱᱟ ᱡᱟᱦᱟᱸ ᱠᱚᱫᱚ ᱦᱟᱸᱜ ᱚᱱᱟ ᱠᱚ ᱵᱟᱝ ᱥᱟᱵ ᱫᱚᱦᱚ ᱟᱠᱟᱱᱟ ᱟᱹᱰᱤ ᱟᱸᱴ ᱜᱮ ᱧᱮᱞᱚᱜ ᱠᱟᱱᱟ ᱾
ᱟᱞᱤᱧ ᱦᱳᱭ ᱚᱱᱟ
ᱜᱚᱝᱠᱮ ᱛᱟᱦᱚᱞᱮ ᱱᱚᱜᱼᱚᱭ ᱡᱮ ᱟᱵᱚ ᱵᱚ ᱪᱟᱥᱼᱮᱫ ᱠᱟᱱ ᱫᱚ ᱚᱱᱟ ᱪᱟᱥᱨᱮ ᱡᱟᱦᱟᱸ ᱦᱩᱲᱩ ᱵᱚ ᱨᱚᱦᱚᱭ ᱮᱫᱟ ᱦᱩᱲᱩ ᱨᱚᱦᱚᱭ ᱯᱚᱨ ᱡᱟᱦᱟᱸ ᱟᱵᱚ ᱥᱟᱨ ᱠᱚᱵᱚ ᱪᱷᱟᱴᱟᱣ ᱫᱚ ᱚᱱᱟ ᱫᱚ ᱨᱟᱱᱤ ᱥᱟᱨ ᱜᱮᱵᱚ ᱪᱷᱟᱴᱟᱣᱮᱫᱟ ᱱᱮᱛᱟᱨ ᱦᱚᱸ ᱥᱮᱼᱼ ᱟᱯᱮᱥᱮᱱ ᱫᱚ ᱦᱟᱸᱜ ᱥᱮᱜᱮᱨ, ᱡᱚᱭᱵᱚ ᱥᱟᱨ ᱜᱮ ᱡᱟᱹᱥᱛᱤ ᱤᱭᱟᱹ ᱮᱢ ᱦᱩᱭᱩᱜ ᱠᱟᱱᱼᱼ
ᱦᱳᱭ ᱱᱚᱣᱟ ᱫᱚ ᱧᱮᱞᱚᱜ ᱠᱟᱱᱟ ᱱᱟᱦᱟᱜ ᱡᱩᱜᱽ ᱨᱮᱫᱚ ᱦᱟᱸᱜ ᱡᱟᱦᱟᱸ ᱡᱚᱭᱵᱚ ᱥᱟᱨ ᱡᱟᱦᱟᱸ ᱵᱚᱱ ᱢᱮᱛᱟᱜ ᱠᱟᱱᱟ ᱦᱟᱸᱜ ᱡᱟᱦᱟᱸ ᱯᱟᱹᱦᱤᱞ ᱫᱚ ᱰᱟᱝᱨᱤᱼᱼ ᱢᱮᱨᱚᱢ ᱵᱷᱤᱲᱤ ᱡᱟᱹᱥᱛᱤ ᱠᱚ ᱛᱟᱦᱮᱸ ᱠᱟᱱᱛᱮ ᱚᱱᱟ ᱫᱚ ᱦᱟᱸᱜ ᱱᱟᱦᱟᱜ ᱫᱚᱼᱼ ᱟᱵᱚ ᱵᱟᱹᱫᱽ ᱨᱮᱫᱚ ᱵᱟᱝᱵᱚᱱ ᱞᱟᱜᱟᱣᱮᱫ ᱞᱮᱠᱟ ᱜᱮ
ᱵᱟᱝ
ᱱᱤᱛᱚᱜ ᱫᱚ ᱜᱟᱹᱭ ᱰᱟᱝᱨᱟ ᱠᱚᱦᱚᱸ ᱵᱟᱹᱱᱩᱜ ᱠᱚᱣᱟ᱾ ᱢᱮᱱᱟᱜ ᱠᱚ ᱨᱮᱦᱚᱸ ᱠᱚᱢ ᱫᱷᱟᱨᱟ ᱟᱨ ᱱᱟᱦᱟᱜ ᱱᱚᱣᱟ ᱚᱵᱚᱼᱼ ᱟᱹᱛᱩ ᱡᱩᱜᱽ ᱨᱮ ᱦᱮᱡ ᱠᱟᱛᱮ ᱡᱟᱦᱟᱸ ᱵᱚᱱ ᱢᱮᱱ ᱫᱟᱲᱮᱭᱟᱜ ᱦᱮᱯᱟᱹᱨᱤᱭᱟᱹ ᱡᱩᱜᱽ ᱨᱮ ᱱᱟᱦᱟᱜ ᱢᱟ ᱠᱚᱢ ᱫᱤᱱ ᱨᱮ ᱠᱚᱢ ᱫᱤᱱᱨᱮ ᱵᱮᱥᱤᱼᱼ ᱯᱷᱚᱥᱚᱞ ᱦᱟᱸᱜ ᱟᱨᱡᱟᱣ ᱥᱟᱱᱟᱭᱮᱫ ᱵᱚᱱᱟ ᱦᱳᱭ ᱥᱮᱵᱚᱱ ᱧᱮᱞ ᱞᱮᱠᱷᱟᱱ ᱱᱟᱦᱟᱜ ᱡᱩᱜᱽ ᱨᱮ ᱡᱟᱦᱟᱸ ᱢᱟᱹᱱᱢᱤᱼᱼ ᱥᱟᱜᱟᱞ ᱥᱟᱜᱟᱞ ᱱᱚᱣᱟ ᱫᱷᱟᱹᱨᱛᱤ ᱨᱮᱵᱚᱱ ᱵᱟᱹᱲᱛᱤ ᱭᱮᱱᱟ᱾ ᱚᱲᱟᱜ ᱫᱩᱣᱟᱹᱨ ᱨᱮᱱᱟᱜ ᱵᱟᱹᱲᱛᱤ ᱡᱚᱢᱟᱜ ᱧᱩᱣᱟᱜ ᱨᱮᱱᱟᱜ ᱚᱵᱷᱟᱵᱽ ᱦᱩᱭ ᱮᱱᱟ, ᱡᱟᱦᱟᱸ ᱠᱷᱟᱹᱛᱤᱨ ᱛᱮ ᱱᱮᱛᱟᱨ ᱫᱚ ᱠᱚᱢ ᱫᱤᱱ ᱨᱮ ᱵᱮᱥᱼᱼ ᱯᱷᱚᱥᱚᱞ ᱟᱨᱡᱟᱣ ᱞᱟᱹᱜᱤᱫ ᱛᱮᱫ ᱱᱚᱜᱼᱚᱭ ᱨᱟᱥᱟᱭᱱᱤᱠ ᱥᱟᱨ ᱜᱮ ᱦᱟᱸᱜ ᱵᱟᱹᱲᱛᱤ ᱵᱚᱱ ᱵᱮᱵᱚᱦᱟᱨᱮᱫ ᱮᱫᱟ᱾
ᱦᱳᱭ ᱡᱮᱢᱚᱱ ᱟᱞᱮᱥᱮᱫ ᱫᱚ ᱦᱟᱸᱜᱼᱼ ᱡᱮᱢᱚᱱ ᱡᱚᱭᱵᱚ ᱥᱟᱨ ᱠᱚᱫᱚ ᱥᱮᱨᱚᱠᱚᱢ ᱫᱚ ᱵᱟᱭ ᱧᱮᱞᱚᱜ ᱠᱟᱱ ᱜᱮ ᱮᱠᱫᱚᱢ ᱜᱮᱥ ᱥᱮ ᱵᱚᱞᱚ ᱟᱠᱟᱱᱟ ᱦᱟᱸᱜ ᱨᱟᱥᱟᱭᱚᱱᱤᱠ ᱥᱟᱨ ᱫᱚ ᱡᱟᱦᱟᱸ ᱠᱷᱟᱹᱛᱤᱨ ᱫᱚ ᱚᱱᱟᱜ ᱜᱮ ᱧᱮᱞᱚᱜ ᱠᱟᱱᱟ ᱡᱟᱦᱟᱸᱨᱮ ᱜᱩᱨᱤᱡ ᱢᱟᱸᱫᱮ ᱠᱚᱦᱚᱸᱼᱼ ᱠᱚᱢ ᱪᱟᱵᱟᱣ ᱟᱠᱟᱱᱟ ᱚᱱᱟᱮᱢ ᱞᱟᱹᱭ ᱠᱮᱫ ᱛᱟᱵᱚᱢᱠᱮ ᱤᱭᱟᱹ ᱟᱵᱚ ᱜᱟᱹᱭ ᱰᱟᱝᱨᱟ ᱠᱚ ᱠᱚᱢᱵᱮᱫ ᱟᱹᱥᱩᱞᱮᱫ ᱠᱚᱣᱟ᱾ ᱠᱷᱚᱱᱟᱜ ᱜᱮ ᱟᱨ ᱱᱚᱜᱼᱚᱭ ᱡᱮ ᱡᱚᱭᱵᱚᱚᱥᱟᱨ ᱵᱚ ᱵᱮᱣᱦᱟᱨᱼᱼ ᱡᱚᱭᱵᱚᱥᱟᱨ ᱵᱚ ᱵᱮᱣᱦᱟᱨᱮᱫ ᱛᱟᱦᱮᱸᱫ ᱟᱨ ᱨᱟᱥᱼᱼ ᱨᱟᱥᱟᱭᱚᱱᱤᱠ ᱥᱟᱨ ᱵᱚ ᱵᱮᱣᱦᱟᱨᱮᱫ ᱠᱟᱱ ᱡᱚᱭᱵᱚ ᱥᱟᱨᱼᱼ ᱵᱟᱹᱜᱤ ᱠᱟᱛᱮᱫ ᱨᱟᱥᱟᱭᱚᱱᱤᱠ ᱥᱟᱨ ᱵᱮᱥ ᱛᱮᱵᱚᱱ ᱵᱮᱵᱚᱦᱟᱨᱮᱫ ᱠᱟᱱᱼᱼ ᱚᱱᱮ ᱡᱮ ᱨᱟᱥᱟᱭᱚᱱᱤᱠ ᱥᱟᱨᱛᱮ ᱡᱟᱦᱟᱸ ᱵᱚ ᱟᱨᱡᱟᱣ ᱮ ᱠᱟᱱ ᱚᱱᱟ ᱯᱷᱚᱞᱚᱱ ᱧᱟᱢ ᱞᱟᱹᱜᱤᱫ ᱛᱮ ᱚᱱᱟ ᱯᱷᱚᱞᱚᱱ ᱟᱵᱚᱣᱟᱜ ᱦᱚᱲᱢᱚ ᱨᱮ ᱵᱮᱥ ᱜᱮ ᱠᱟᱹᱢᱤ ᱫᱟ ᱥᱮ ᱪᱮᱫᱠᱟ ᱠᱷᱚᱛᱼᱼ ᱛᱤ ᱠᱟᱨᱚᱱ ᱠᱟᱱᱟ ᱚᱱᱟ ᱜᱚᱝᱠᱮ ᱠᱟᱹᱴᱤᱡ ᱮᱢ ᱞᱟᱹᱭ ᱟᱡᱚᱢ ᱤᱧ ᱠᱷᱟᱱ ᱵᱷᱟᱜᱮ ᱠᱚᱜᱼᱟ?
ᱦᱳᱭ ᱟᱹᱰᱤ ᱱᱟᱯᱟᱭ ᱠᱟᱛᱷᱟ ᱥᱟᱵ ᱨᱟᱠᱟᱵ ᱠᱮᱫ ᱛᱟᱞᱟᱝᱼᱟ ᱱᱚᱣᱟ ᱵᱚᱱ ᱧᱮᱞ ᱞᱮᱠᱷᱟᱱᱼᱼ ᱯᱟᱹᱦᱤᱞ ᱫᱚ ᱟᱵᱚ ᱟᱹᱫᱤᱵᱟᱹᱥᱤ ᱦᱚᱲ ᱫᱚ, ᱜᱟᱹᱭ ᱰᱟᱝᱨᱟ ᱫᱚ ᱟᱹᱰᱤ ᱵᱟᱹᱲᱛᱤ ᱵᱚᱱ ᱪᱟᱥ ᱞᱮᱫ ᱠᱚ ᱠᱷᱟᱹᱛᱤᱨ ᱟᱵᱚ ᱫᱚ ᱯᱟᱹᱦᱤᱞ ᱫᱚ ᱡᱚᱭᱵᱚ ᱥᱟᱨ ᱥᱮ ᱜᱩᱨᱤᱡ ᱠᱷᱚᱸᱫᱽ ᱥᱟᱨ ᱛᱮᱜᱮᱼᱼ ᱦᱮᱸ ᱩᱛᱩ ᱟᱱᱟᱡᱽ ᱵᱮᱱ ᱞᱟᱹᱭ ᱪᱟᱥᱵᱟᱥ ᱦᱟᱹᱲᱩ ᱪᱟᱹᱥ ᱮᱢ ᱞᱟᱹᱭ ᱥᱟᱱᱟᱢᱟᱜ ᱜᱮᱵᱚᱱ ᱠᱚᱨᱟᱣᱮᱫ ᱛᱟᱦᱮᱸᱫ ᱱᱟᱦᱟᱜ ᱱᱚᱣᱟᱼᱼ ᱡᱩᱜ ᱨᱮ ᱥᱮᱴᱮᱨ ᱠᱟᱛᱮ ᱥᱟᱬᱮᱥ ᱱᱟᱜ ᱡᱩᱜᱽ ᱨᱮ ᱥᱮᱴᱮᱨ ᱠᱟᱛᱮ ᱟᱵᱚ ᱜᱟᱹᱭ ᱰᱟᱝᱨᱟᱹᱼᱼ ᱩᱥᱩᱞ ᱵᱚᱱ ᱠᱚᱢ ᱠᱟᱫᱟ ᱠᱟᱱ ᱠᱷᱟᱹᱛᱤᱨ ᱛᱮᱵᱚᱱ ᱛᱮᱦᱮᱧ ᱨᱟᱥᱟᱭᱚᱱᱤᱠ ᱥᱟᱨ ᱨᱮᱱᱟᱜ ᱡᱚᱢᱟᱜ ᱵᱚᱱ ᱡᱚᱢ ᱮᱫᱟ ᱚᱱᱟ ᱟᱵᱚᱱᱟᱜ ᱡᱟᱦᱟᱸ ᱛᱤᱱᱟᱹᱜ ᱵᱩᱜᱤ ᱟᱥᱟᱭ ᱫᱟ ᱵᱚᱱ ᱚᱱᱟ ᱵᱩᱜᱤ ᱠᱷᱚᱱ ᱫᱚ ᱤᱧ ᱫᱚᱧ ᱢᱚᱱᱮᱭᱟ᱾ ᱵᱟᱹᱲᱤᱡ ᱜᱮ ᱡᱟᱥᱼᱼ ᱦᱳᱭ
ᱱᱟᱜᱼᱚᱭ ᱢᱟᱱᱮ ᱵᱚᱥᱤᱵᱚ ᱟᱨ ᱦ ᱦᱮᱸ
ᱦᱮᱸ ᱵᱤᱥᱤ ᱵᱚᱱ ᱟᱨᱡᱟᱣ ᱮᱫᱟ ᱢᱮᱱᱠᱷᱟᱱ ᱦᱚᱲᱢᱚ ᱨᱮᱫᱚ ᱵᱟᱹᱲᱤᱡ ᱜᱮ ᱦᱩᱭᱩᱜ ᱠᱟᱱᱟ ᱾
ᱦᱳᱭ ᱜᱚᱝᱠᱮ ᱟᱵᱚ ᱡᱟᱦᱟᱸ ᱟᱵᱚᱣᱟᱜ ᱦᱚᱲᱢᱚ ᱢᱟ ᱵᱟᱹᱲᱤᱡᱚᱜ ᱠᱟᱱ ᱜᱮ, ᱥᱟᱶᱛᱮ ᱡᱟᱦᱟᱸ ᱟᱵᱚᱣᱟᱜ ᱠᱷᱮᱛ ᱡᱟᱜᱟ, ᱡᱩᱢᱤ ᱦᱟᱯᱲᱟᱢ ᱠᱚᱠᱚ ᱡᱚᱜᱟᱣ ᱟᱹᱜᱩ ᱟᱠᱟᱫ ᱫᱚ, ᱚᱱᱟ ᱨᱮᱦᱚᱸ ᱤᱯᱷᱮᱠᱴ ᱢᱟᱱᱮ ᱮᱴᱠᱮᱴᱚᱬᱮ ᱦᱩᱭ ᱫᱟᱲᱮᱭᱟᱜᱼᱟ ᱥᱮ ᱚᱱᱟ ᱫᱚ ᱦᱟᱸᱜ ᱟᱵᱚ ᱦᱚᱲᱢᱚ ᱨᱮᱜᱮ ᱠᱷᱟᱹᱞᱤ ᱦᱩᱭᱩᱜ ᱠᱟᱱᱟ ᱚᱱᱮ ᱚᱱᱠᱟᱱᱟᱜ ᱠᱟᱹᱴᱤᱡ ᱡᱟᱦᱟᱱᱟᱜ ᱟᱢ ᱵᱟᱲᱟᱭ ᱠᱷᱟᱱ ᱦᱟᱸᱜ ᱠᱟᱹᱴᱤᱡ ᱞᱟᱹᱭᱟᱹᱧ ᱢᱮᱥᱮ ᱾
ᱦᱮᱸ ᱱᱚᱣᱟ ᱦᱚᱸ ᱴᱷᱤᱠ ᱠᱟᱛᱷᱟ ᱠᱟᱱᱟ ᱡᱟᱦᱟᱸ ᱟᱵᱚ ᱠᱷᱮᱛ ᱨᱮ ᱨᱟᱥᱟᱭᱱᱤᱠ ᱥᱟᱨ ᱵᱚ ᱮᱢ ᱮᱫᱟ
ᱦᱳᱭ ᱾
ᱮᱱᱛᱮ ᱨᱮᱦᱚᱸ ᱟᱵᱚᱱᱟᱜ ᱫᱟᱲᱮ ᱦᱟᱥᱟ ᱨᱮᱱᱟᱜ ᱮ ᱠᱟᱷᱩᱛᱤᱭᱫᱟ ᱟᱵᱚ ᱦᱚᱲᱢᱚ ᱡᱟᱦᱟᱸ ᱞᱮᱠᱟ ᱠᱷᱩᱛᱤᱜ ᱛᱟᱵᱚᱱᱟ ᱦᱟᱥᱱᱟ ᱠᱷᱩᱛᱤᱜ ᱠᱟᱱᱟ ᱟᱵᱚ ᱵᱚᱱ ᱧᱮᱞ ᱛᱟᱦᱮᱸᱱᱟ ᱵᱟᱹᱫᱽ ᱨᱮᱫᱚ ᱩᱱᱠᱩ ᱢᱤᱫ ᱞᱮᱠᱟᱱ ᱠᱤᱪᱩᱣᱟᱹ ᱢᱮᱛᱟ ᱠᱚᱣᱟ ᱩᱱᱠᱩ ᱠᱚ ᱜᱩᱨᱤᱡ ᱛᱟᱦᱮᱸᱱᱟ ᱾
ᱦᱳᱭ ᱦᱳᱭ ᱦᱳᱭ ᱦᱳᱭ ᱴᱷᱤᱠ ᱴᱷᱤᱠ
ᱦᱟ ᱦᱟᱥᱟ ᱩᱨᱵᱚᱨᱮ ᱵᱮᱱᱟᱣ ᱛᱟᱦᱮᱸᱱᱟ ᱡᱟᱦᱟᱸ ᱫᱚ ᱵᱟᱹᱲ ᱜᱚᱲᱚᱭ ᱮᱢ ᱛᱟᱦᱮᱸᱜ ᱢᱮᱱᱠᱷᱟᱱ ᱱᱟᱦᱟᱜ ᱫᱚ ᱟᱵᱚ ᱱᱚᱣᱟ ᱨᱟᱥᱟᱭᱮᱱ ᱥᱟᱦᱟᱨ ᱵᱤᱡ ᱮᱢ ᱠᱟᱛᱮ ᱮ ᱵᱟᱹᱫᱽ ᱫᱚ ᱩᱱ ᱩᱱᱠᱩ ᱵᱚᱱ ᱜᱚᱡᱮᱫ ᱠᱚᱣᱟ ᱵ ᱟᱨ ᱚᱱᱟ ᱢᱤᱫᱴᱟᱝ ᱵᱟᱹᱫᱽ ᱨᱮ ᱨᱟᱥᱟᱭᱱᱤᱠ ᱥᱟᱨ ᱵᱚᱱ ᱮᱢ ᱞᱮ
ᱜᱚᱢᱠᱮ ᱨᱚᱲ ᱟᱸᱡᱚᱢᱚᱜ ᱠᱟᱱᱟ? ᱦᱳᱭ ᱦᱳᱭ ᱾
ᱡᱟᱦᱟᱸ ᱛᱤᱱᱟᱹᱜ ᱥᱟᱨᱵᱚᱱ ᱮᱢ ᱨᱮᱦᱚᱸ ᱪᱟᱥ ᱫᱚ ᱠᱚᱢᱚᱜ ᱠᱟᱱ ᱜᱮᱭᱟ ᱾
ᱠᱚᱢᱚᱜ ᱠᱟᱱᱟ ᱦᱮᱸ ᱴᱷᱤᱠ ᱡᱮᱢᱚᱱ ᱜᱚᱝᱠᱮ ᱦᱳᱭ ᱾
ᱦᱳᱭ ᱾
ᱦᱳᱭ ᱜᱚᱝᱠᱮ ᱟᱨᱚ ᱦᱚᱸᱜᱼᱚᱭ ᱧᱮᱞᱚᱜᱼᱟ ᱡᱮᱢᱚᱱ ᱦᱳᱭ ᱡᱮᱢᱚᱱ ᱟᱞᱮᱥᱮᱱ ᱫᱚ ᱱᱚᱜ ᱚᱱᱠᱟ ᱧᱮᱞᱚᱜ ᱠᱟᱱᱟ ᱡᱮᱢᱚᱱ ᱡᱟᱦᱟᱸ ᱫᱚ ᱜᱤᱫᱽᱨᱟᱹ ᱚᱠᱛᱮ ᱨᱮ ᱫᱤᱥᱟᱹᱭ ᱦᱩᱭᱩᱜ ᱛᱟᱦᱮᱸᱫ ᱡᱟᱦᱟᱸ ᱫᱚ ᱟᱞᱮ ᱜᱤᱫᱽᱨᱟᱹ ᱞᱮ ᱛᱟᱦᱮᱸ ᱠᱟᱱᱟ ᱛᱚᱠᱷᱚᱱ ᱚᱱᱛᱮ ᱨᱮ ᱦᱟᱸ ᱡᱚᱭᱵᱚ ᱥᱟᱨ ᱵᱮᱣᱦᱟᱨ
ᱦᱮᱞᱳ ᱾ ᱜᱚᱢᱠᱮ ᱟᱹᱞᱤᱧᱟᱜ ᱨᱚᱲ ᱵᱮᱱ ᱟᱸᱡᱚᱢ ᱮᱫᱟ? ᱦᱮᱞᱳ ᱾